ᱦᱮᱸ ᱡᱚᱦᱟᱨ
ᱦᱳᱭ ᱡᱚᱦᱟᱨ ᱜᱮ ᱡᱚᱦᱟᱨ ᱜᱮ ᱥᱟᱹᱜᱩᱱ ᱛᱟᱨᱟᱥᱤᱧ
ᱦᱮᱸ ᱥᱟᱹᱜᱩᱱ ᱛᱟᱨᱟ ᱥᱤᱧ
ᱛᱟᱯᱚᱨ ᱪᱮᱫᱞᱮᱠᱟ ᱢᱮᱱᱟᱜ ᱵᱮᱱᱟ?
ᱟᱹᱞᱤᱧ ᱫᱚ ᱱᱟᱜ ᱵᱮᱥ ᱜᱮ ᱢᱮᱱᱟᱜ ᱵᱟᱲᱟᱞᱤᱧᱟᱹ
ᱟᱪᱪᱷᱟ
ᱦᱮᱸ ᱟᱹᱞᱤᱧ ᱦᱚᱸ ᱪᱟᱸᱫᱚ ᱵᱚᱸᱜᱟ ᱫᱟᱭᱟ ᱫᱩᱞᱟᱹᱲ ᱛᱮ ᱱᱤᱛᱚᱝ ᱫᱚ ᱵᱮᱥ ᱜᱮ
ᱟᱪᱪᱷᱟ
ᱚᱲᱟᱜ ᱠᱚᱨᱮ
ᱟᱪᱪᱷᱟ ᱚᱲᱟᱜ ᱠᱚᱨᱮ ᱜᱮ ᱦᱮᱱᱟᱜ ᱵᱮᱱᱟ ᱫᱚ
ᱦᱮᱸ ᱚᱲᱟᱜ ᱠᱚᱨᱮ ᱜᱮ ᱦᱮᱱᱟᱜ ᱞᱤᱧᱟ ᱱᱤᱛᱚᱝ ᱫᱚ ᱠᱟᱹᱴᱤᱡ ᱞᱤᱧ ᱠᱟᱹᱢᱤ ᱵᱟᱲᱟ ᱠᱮᱜᱼᱟ᱾ ᱠᱟᱹᱢᱤ ᱠᱷᱚᱱ ᱤᱭᱟᱹ ᱠᱟᱛᱮᱫ ᱱᱤᱛᱚᱜ ᱫᱚ ᱠᱟᱹᱴᱤᱡᱽ ᱵᱟᱹᱫᱽ ᱥᱮᱫ ᱞᱤᱧ ᱦᱮᱡ ᱟᱠᱟᱱᱟ᱾
ᱟᱪᱪᱷᱟ
ᱡᱚᱱᱰᱨᱟ ᱞᱤᱧ ᱮᱨ ᱠᱮᱜᱼᱟ ᱠᱟᱹᱴᱤᱡ᱾
ᱡᱚᱸᱰᱨᱟ ᱱᱮᱛᱟᱨ ᱫᱤᱱ ᱡᱚᱸᱰᱨᱟ ᱯᱮ ᱮᱨᱮᱫᱼᱟ
ᱦᱮᱸ ᱟᱞᱮ ᱫᱚ ᱱᱮᱛᱟᱨ ᱜᱮᱞᱮ ᱮᱨᱟ ᱟᱨ
ᱟᱪᱪᱷᱟ ᱟᱨ ᱦᱩᱲᱩ ᱫᱚ ᱛᱤᱥ ᱚᱠᱛᱚ ᱯᱮ ᱪᱟᱥᱟ ᱛᱚᱵᱮ
ᱟᱫᱚ ᱦᱩᱲᱩ ᱫᱚ ᱡᱚᱸᱰᱨᱟ ᱫᱚ ᱮᱢᱱᱤ ᱤᱭᱟᱹ ᱨᱮᱞᱮ ᱮᱨ ᱞᱮᱠᱟ ᱵᱟᱲᱜᱮ ᱨᱮ ᱦᱩᱲᱩ ᱫᱚ ᱦᱟᱸᱜ ᱠᱷᱮᱛ ᱠᱷᱮᱛ ᱨᱮᱞᱮ ᱮᱨᱟ
ᱟᱹᱞᱤᱧ ᱫᱚᱞᱤᱧ ᱢᱚᱱᱮᱭᱮᱜᱼᱟ ᱯᱟᱥᱮᱜ ᱵᱟᱹᱫᱽ ᱨᱮᱜᱮᱯᱮ ᱮᱨᱮᱫᱼᱟ ᱡᱚᱸᱰᱨᱟ
ᱵᱟᱝ ᱵᱟᱝ ᱵᱟᱝ ᱩᱱᱟᱹᱜ ᱜᱟᱱ ᱫᱚ ᱵᱟᱞᱮ ᱮᱨᱟ ᱮᱢᱱᱤ ᱚᱲᱟᱜ ᱡᱚᱢ ᱞᱮᱠᱟ
ᱚᱸ
ᱯᱩᱧᱚᱜ ᱵᱟᱲᱜᱮ ᱨᱮ
ᱟᱪᱪᱷᱟ
ᱛᱟᱯᱚᱨ ᱟᱵᱮᱱ ᱪᱮᱫ ᱠᱚᱵᱮᱱ ᱪᱤᱠᱟᱹ ᱵᱟᱲᱟᱭᱮᱫᱟ?
ᱪᱮᱫ ᱦᱚᱸ ᱵᱟᱝ, ᱪᱮᱫ ᱮᱢ ᱠᱟᱹᱢᱤᱭᱟ ᱟᱨ ᱵᱟᱹᱫᱽ ᱨᱮᱭᱟᱜ ᱠᱟᱹᱢᱤ ᱠᱚᱢᱟ ᱛᱷᱚᱲᱟ ᱟᱹᱣᱨᱤᱧᱚᱜᱼᱟ ᱾
ᱩᱸᱻ
ᱵᱟᱨ ᱥᱤᱧ ᱢᱤᱫ ᱵᱟᱨ ᱥᱚᱯᱛᱟᱦ ᱵᱟᱫᱽ ᱞᱮᱠᱷᱟᱡ ᱜᱮ ᱮᱦᱚᱵᱚᱜ ᱦᱩᱭᱩᱜᱼᱟ ᱟᱫᱚ ᱟᱹᱣᱨᱤᱧᱚᱜᱼᱟ ᱱᱤᱛᱚᱜ ᱫᱚ ᱾ ᱮᱢᱚᱱ ᱜᱮ ᱪᱮᱫ ᱦᱚᱸᱵᱚᱱ ᱚᱲᱟᱜ ᱠᱚᱨᱮᱜ ᱜᱮ ᱛᱟᱦᱮᱸ ᱵᱟᱲᱟᱭ ᱦᱩᱭᱩᱜ ᱠᱟᱱᱟ ᱾
ᱚᱱᱟ ᱪᱟᱨᱟ ᱠᱚᱫᱚ ᱯᱮ ᱜᱤᱰᱤ ᱵᱟᱲᱟ ᱠᱮᱫᱼᱟ?
ᱦᱳᱭ ᱜᱤᱰᱤ ᱠᱮᱫᱼᱟ ᱞᱮ ᱨᱚᱦᱚᱭ ᱛᱩᱫ ᱜᱮ ᱠᱟᱱᱟ ᱾
ᱚ
ᱦᱮᱸ
ᱟᱞᱮ ᱫᱚ ᱦᱚᱞᱟ ᱢᱟᱫᱷᱮᱨ ᱨᱮ ᱞᱮ ᱜᱤᱰᱤ ᱠᱟᱜᱼᱟ ᱚᱱᱟ ᱵᱟᱹᱭᱦᱟᱹᱲ ᱞᱟᱹᱜᱤᱫ ᱵᱟᱭ ᱫᱟᱜ ᱵᱟᱲᱟ ᱵᱟᱭ ᱫᱟᱜ ᱵᱟᱲᱟᱭ ᱦᱚᱛᱮᱫ ᱛᱮ ᱟᱫᱚ ᱱᱤᱛᱚᱝ ᱫᱚ ᱟᱹᱣᱨᱤ ᱞᱮ ᱜᱤᱫᱤᱭᱟ ᱾
ᱟᱪᱪᱷᱟ ᱟᱞᱮ ᱥᱮᱫ ᱢᱟ ᱫᱚᱢᱮ ᱡᱩᱨᱮᱱ ᱫᱟᱜ ᱮ ᱠᱟᱱ ᱫᱚ ᱫᱤᱱᱟᱹᱢ ᱫᱤᱱᱟᱹᱝ ᱾
ᱟᱞᱮ ᱫᱚ ᱱᱤᱛ ᱛᱮᱦᱮᱧ ᱠᱟᱹᱴᱤᱡ ᱥᱮᱛᱟᱜ ᱵᱮᱲᱟᱭ ᱫᱟᱜ ᱠᱮᱜ-ᱟ ᱚᱱᱮ ᱫᱷᱩᱲᱤ ᱞᱚᱦᱚᱫᱚᱜ ᱞᱮᱠᱟ ᱾
ᱟᱪᱪᱷᱟ ᱾
ᱟᱫᱚ ᱵᱟᱭ ᱫᱟᱜ ᱞᱮᱜᱼᱟ ᱾
ᱱᱚᱛᱮ ᱫᱚ ᱫᱤᱱᱟᱝ ᱜᱮ ᱠᱷᱮᱡᱟᱠ ᱠᱮ ᱫᱟᱜ ᱮᱜ ᱟ ᱾
ᱚᱱᱟ ᱫᱟᱜ ᱧᱮᱞ ᱠᱟᱛᱮᱫ ᱞᱮ ᱡᱚᱸᱰᱨᱟ ᱠᱚᱞᱮ ᱮᱨ ᱠᱮᱫ ᱠᱷᱟᱱ ᱚᱱᱟᱫᱚ ᱵᱚᱱᱫᱚ ᱠᱟᱜᱼᱟ ᱫᱟᱜ ᱢᱟ, ᱛᱚᱵᱮ ᱨᱤᱢᱤᱞ ᱫᱚ ᱨᱤᱢᱤᱞ ᱟᱠᱟᱫ ᱜᱮᱭᱟ ᱾
ᱟᱪᱪᱷᱟ ᱾ ᱢᱮᱱ ᱟᱠᱟᱫ ᱜᱮᱭᱟ ᱫᱚ ᱾
ᱦᱩᱸ
ᱟᱞᱮ ᱥᱮᱫ ᱫᱚ ᱫᱟᱜ ᱦᱚᱸ ᱵᱟᱝ ᱟᱸᱡᱮᱫ ᱜᱚᱫᱚᱜᱼᱟ ᱥᱮ ᱡᱟᱦᱟᱸ ᱢᱤᱫ ᱫᱚᱢᱮ ᱫᱟᱜ ᱠᱮᱫᱟ ᱵᱟᱨ ᱢᱟᱹᱦᱤᱱᱟ ᱜᱟᱱ ᱢᱟ ᱛᱟᱦᱮᱱᱟ ᱤᱱᱟᱹᱜᱮ, ᱟᱫᱚ ᱚᱱᱟᱛᱮ ᱫᱟᱜ ᱫᱚ ᱛᱟᱦᱮᱱᱟ ᱜᱮᱭᱟ ᱟᱞᱮ ᱥᱮᱫ ᱫᱚ ᱾
ᱟᱞᱮ ᱥᱮᱫ ᱫᱚ ᱮᱢᱚᱱᱮ ᱥᱤᱛᱩᱝ ᱮᱼᱟ ᱥᱮ ᱚᱛ ᱠᱚ ᱯᱩᱨᱟᱹ ᱞᱚᱞᱚ ᱪᱟᱵᱟᱣ ᱠᱟᱱᱟ ᱫᱟᱜ ᱮᱫᱟᱭ ᱥᱚᱸᱜᱮ ᱦᱤᱡᱤᱫᱚᱜ ᱠᱟᱱᱟ ᱾
ᱟᱪᱪᱷᱟ ᱟᱨ ᱛᱟᱦᱚᱞᱮ ᱦᱩᱲᱩ ᱪᱮᱠᱟᱛᱮ ᱪᱟᱥ ᱦᱩᱭᱩᱜ ᱠᱟᱱᱟ?
ᱦᱮᱸ ᱟᱞᱮ ᱫᱚ ᱢᱤᱫ ᱫᱷᱟᱣ ᱜᱮᱞᱮ ᱪᱟᱥᱟ ᱚᱱᱟ ᱦᱚᱸ ᱥᱮᱨᱢᱟ ᱫᱚ ᱟᱹᱰᱤ ᱴᱷᱤᱠ ᱴᱷᱟᱠ ᱦᱩᱭ ᱞᱮᱱᱠᱷᱟᱱ ᱾ ᱪᱟᱥ ᱦᱩᱭᱩᱜᱼᱟ ᱵᱟᱠᱷᱟᱱ ᱫᱚ ᱵᱟᱝ ᱦᱩᱭᱩᱜᱼᱟ ᱟᱞᱮᱥᱮᱫ ᱫᱚ ᱾
ᱟᱪᱪᱷᱟ ᱾
ᱫᱟᱜ ᱛᱮᱫᱚ ᱟᱹᱰᱤᱞᱮ ᱟᱠᱟᱞ ᱜᱮᱭᱟ ᱾
ᱟᱪᱪᱷᱟ ᱟᱞᱮ ᱥᱮᱱ ᱫᱚ ᱢᱤᱫ ᱫᱷᱟᱣ ᱪᱟᱥᱟ, ᱪᱟᱥ ᱫᱚ ᱟᱞᱮ ᱦᱚᱸ ᱥᱮᱨᱢᱟ ᱡᱚᱠᱷᱚᱱᱮ ᱫᱟᱜᱟ ᱛᱚᱠᱷᱚᱱᱮ ᱜᱮᱞᱮ ᱪᱟᱥᱟ, ᱪᱟᱥ ᱜᱮᱭᱟ ᱠᱚ ᱪᱟᱥ ᱫᱚ ᱵᱟᱝ ᱫᱚ ᱵᱟᱝ ᱡᱟᱦᱟᱸᱭ ᱡᱮ ᱥᱳᱞᱟᱨ ᱠᱚ ᱵᱳᱨᱤᱝ ᱠᱚ ᱢᱮᱱᱟᱜᱼᱟ ᱠᱚ ᱪᱟᱥ ᱜᱮᱭᱟ, ᱛᱚ ᱟᱞᱮ ᱫᱚ ᱵᱟᱹᱱᱩᱜᱼᱟ ᱚᱱᱟ ᱠᱚᱫᱚ ᱢᱤᱫ ᱫᱷᱟᱣ ᱜᱮᱞᱮ ᱪᱟᱥᱟ ᱟᱫᱚ ᱮ ᱨᱮᱦᱚᱸ ᱦᱩ ᱾
ᱟᱞᱮ ᱢᱟ ᱚᱱᱟ ᱢᱤᱫ ᱫᱷᱟᱣ ᱦᱩᱭᱩᱜ ᱟᱥᱮ ᱵᱟᱝ ᱠᱚᱱᱚ ᱴᱷᱤᱠ ᱵᱟᱹᱱᱩᱜᱼᱟ, ᱡᱩᱫᱤ ᱥᱮᱨᱢᱟ ᱡᱟᱲᱤ ᱡᱚᱨᱚᱭ ᱠᱷᱟᱱ ᱫᱚ ᱱᱟᱯᱟᱭ ᱠᱟᱛᱷᱟ ᱟᱨ ᱵᱟᱝᱠᱷ ᱠᱷᱟᱱ ᱫᱚ ᱚᱱᱟᱜᱮ ᱢᱟᱱᱮ ᱢᱟᱨᱮᱭᱟᱜ ᱫᱚᱦᱚ ᱚᱱᱟ ᱠᱚᱜᱮ ᱚᱰᱚᱠ ᱦᱳᱭᱳᱜᱼᱟ ᱟᱨ ᱡᱚᱢ ᱦᱳᱭᱳᱜᱼᱟ ᱾
ᱟᱪᱪᱷᱟ ᱾
ᱟᱫᱚ ᱫᱟᱜ ᱥᱟᱢ ᱢᱟᱨᱥᱟᱞ ᱚᱠᱟᱨᱮᱵᱮᱱ ᱵᱟᱹᱭᱥᱟᱹᱣᱟ ᱫᱟᱜ ᱜᱮᱛᱚ ᱵᱟᱝ ᱧᱟᱢᱚᱜᱼᱟ ᱾ ᱟᱹᱛᱷᱟᱹᱱ ᱵᱷᱤᱛᱤᱨ ᱨᱮ ᱜᱟᱰᱟᱭ ᱦᱩᱭᱩᱜᱼᱟ ᱦᱩᱸ ᱾
ᱟᱪᱪᱷᱟ ᱟᱞᱮ ᱥᱮᱱ ᱫᱚ ᱫᱟᱜ ᱦᱚᱸ ᱪᱮᱛᱟᱱ ᱨᱮᱜᱮ ᱧᱟᱢᱚᱜᱼᱟ ᱾
ᱛᱟᱯᱚᱨ ᱤᱥᱤᱱ ᱫᱟᱠᱟ ᱩᱛᱩ ᱠᱚᱫᱚ ᱵᱮᱱ ᱥᱟᱯᱲᱟᱣ ᱠᱟᱜᱼᱟ ᱥᱮ ᱟᱣᱨᱤ?
ᱟᱣᱨᱤ ᱜᱮ ᱾ ᱠᱟᱹᱴᱤᱡ ᱚᱱᱛᱮ ᱢᱟᱨᱠᱮᱴ ᱥᱮᱫ ᱞᱤᱧ ᱪᱟᱞᱟᱣ ᱞᱮᱱᱟ ᱟᱫᱚ ᱦᱤᱛᱳᱜ ᱫᱚ ᱰᱟᱹᱵᱨᱟᱹ ᱵᱟᱲᱟ ᱠᱟᱛᱮᱫ ᱦᱟᱸᱜ ᱪᱚᱸᱫᱟ ᱦᱳᱭᱳᱜᱼᱟ, ᱟᱫᱚ ᱟᱣᱨᱤ ᱞᱤᱧ ᱪᱚᱸᱫᱟᱭᱟ ᱾ ᱜᱟᱹᱭ ᱰᱟᱹᱝᱨᱤ ᱠᱚ ᱟᱫᱮᱨ ᱠᱚ ᱦᱩᱭᱩᱜᱼᱟ ᱟᱫᱮᱨ ᱵᱟᱲᱟ ᱠᱟᱛᱮᱫ ᱜᱮ ᱦᱟᱸᱜ ᱾
ᱩᱸ
ᱦᱩᱭᱩᱜᱼᱟ ᱾
ᱟᱫᱚ ᱛᱮᱦᱮᱧ ᱫᱚ ᱪᱮᱫ ᱯᱮ ᱩᱛᱩᱭᱟ
ᱫᱟᱹᱞ ᱟᱞᱩ ᱜᱮ ᱦᱮᱱᱟᱜᱼᱟ, ᱤᱱᱟᱹ ᱜᱮ ᱩᱛᱩᱭ ᱦᱩᱭᱩᱜᱼᱟ
ᱦᱮᱸ
ᱩᱛᱩ ᱟᱜᱩ ᱦᱚᱸ ᱫᱚᱢᱮ ᱡᱳᱨᱮ ᱫᱟᱜ ᱠᱮᱜᱼᱟ ᱟᱭᱢᱟ ᱫᱤᱱ ᱠᱷᱚᱱ ᱵᱟᱨ ᱢᱟᱹᱦᱱᱟᱹ ᱜᱟᱱᱮ ᱫᱟᱜ ᱦᱚᱜ-ᱚᱭ ᱟᱫᱚ ᱪᱟᱥ ᱠᱚᱦᱚᱸ ᱵᱟᱞᱮ ᱪᱟᱥ ᱠᱟᱜ-ᱟ ᱪᱟᱥ ᱠᱟᱜ ᱠᱟᱹᱴᱤᱡ ᱢᱟᱪᱷᱟ ᱧᱚᱜ ᱢᱮᱱᱟᱜᱼᱟ ᱟᱣᱨᱤᱭᱟᱜ-ᱟ
ᱟᱞᱮ ᱦᱚᱸ ᱛᱮᱦᱮᱧ ᱦᱟᱴ ᱠᱚ ᱪᱟᱞᱟᱣ ᱞᱮᱱᱟ ᱟᱫᱚ ᱠᱚ ᱢᱮᱱ ᱫᱟᱠᱚ ᱡᱤᱞ ᱠᱟᱹᱴᱤᱡ ᱠᱚᱢ ᱠᱚᱢ ᱛᱮ ᱧᱟᱢᱚᱜ ᱠᱟᱱᱟ ᱟᱫᱚ ᱯᱟᱪᱷᱮ ᱡᱟᱹᱱᱤᱡ ᱠᱚ ᱟᱹᱜᱩ ᱠᱟᱜ ᱛᱟᱞᱮᱭᱟ
ᱯᱚᱪᱟᱥ ᱴᱟᱠᱟ ᱠᱤᱞᱳ ᱠᱚ ᱞᱟᱹᱭᱮᱜᱼᱟ
ᱯᱚᱪᱟᱥ ᱴᱟᱠᱟ ᱠᱤᱞᱳ ᱪᱮᱫ ᱡᱤᱞ ᱧᱟᱢᱚᱜ ᱠᱟᱱᱟ ᱯᱚᱪᱟᱥ ᱴᱟᱠᱟ ᱠᱤᱞᱳ
ᱥᱩᱠᱨᱤ ᱡᱤᱞ
ᱩᱱᱟᱹᱜ ᱠᱚᱢᱟ ᱛᱮ
ᱟᱫᱚ ᱵᱟᱡᱟᱨ ᱨᱮ ᱡᱟᱹᱱᱤᱡ ᱡᱟᱹᱥᱛᱤ ᱜᱮᱠᱚ ᱟᱲᱜᱳ ᱠᱟᱜᱼᱟ ᱚᱱᱟᱛᱮ ᱠᱚᱢ ᱧᱚᱜ ᱛᱮ ᱧᱟᱢᱚᱜ
ᱟᱪᱪᱷᱟ
ᱰᱮᱞᱤ ᱫᱚ ᱥᱚᱢᱟᱱ ᱫᱚ ᱵᱟᱝ ᱛᱟᱦᱮᱱᱟ ᱟᱫᱚ ᱡᱮ ᱦᱤᱞᱳᱜ ᱰᱷᱮᱨ ᱧᱚᱜ ᱟᱢᱫᱟᱱᱤ ᱛᱟᱦᱮᱱᱟ ᱤᱱᱦᱤᱞᱳᱜ ᱚᱱᱠᱟ ᱦᱤᱥᱟᱹᱵ ᱛᱮ ᱵᱟᱡᱟᱨ
ᱛᱮᱦᱮᱧ ᱫᱚ ᱡᱟᱹᱱᱤᱡ ᱡᱟᱹᱥᱛᱤ ᱧᱚᱜ ᱜᱮᱠᱚ ᱟᱜᱩ ᱠᱟᱜᱼᱟ
ᱟᱪᱪᱷᱟ᱾ ᱟᱞᱮ ᱥᱮᱱ ᱢᱟ ᱛᱳᱣᱟ ᱜᱮ ᱢᱟ ᱥᱚᱛᱛᱚᱨ ᱟᱥᱤ ᱴᱟᱠᱟ
ᱦᱮ ᱮᱢᱱᱤ ᱛᱮᱛᱚ ᱮᱢᱱᱤ ᱫᱤᱱ ᱡᱮ ᱦᱤᱞᱳᱜ ᱢᱟᱞ ᱵᱟᱝ ᱤᱭᱟᱹ ᱛᱟᱦᱮᱱᱟ ᱮᱱᱦᱤᱞᱳᱜ ᱫᱚ ᱛᱤᱱᱥᱚ ᱴᱟᱠᱟ ᱜᱟᱱ ᱦᱩᱭᱩᱜᱼᱟ, ᱛᱮᱦᱮᱞ ᱫᱚᱴᱤᱡ ᱰᱷᱮᱨ ᱧᱚᱜ ᱦᱮᱱᱟᱜ-ᱟ ᱡᱟᱹᱱᱤᱡ ᱚᱱᱟᱛᱮ
ᱟᱪᱪᱷᱟ ᱟᱨᱚ ᱞᱚᱞᱚ
ᱦᱮᱸ ᱟᱨ ᱱᱤᱛᱚᱝ ᱢᱟ ᱩᱱᱟᱹᱜ ᱦᱚᱲ ᱵᱟᱠᱚ ᱡᱚᱢᱮᱜᱼᱟ ᱥᱮ
ᱦᱮᱸ ᱞᱚᱞᱚ ᱛᱮ ᱦᱩ
ᱦᱮᱸ ᱟᱞᱮ ᱦᱚᱸ ᱚᱱᱟ ᱯᱚᱨᱚᱵᱽ ᱨᱮᱞᱮ ᱦᱟᱛᱟᱣ ᱠᱟᱜᱼᱟ ᱯᱤᱴᱷᱟᱹ ᱡᱚᱢ ᱦᱩᱭᱩᱜᱼᱟ᱾ ᱟᱵᱟᱵᱚᱛᱤ ᱯᱚᱨᱚᱵᱽ ᱥᱮᱴᱮᱨᱚᱜ ᱠᱟᱱᱟ ᱛᱚ
ᱦᱮᱸ ᱦᱮᱸ
ᱚᱱᱟ ᱵᱟᱵᱚᱛ-ᱛᱮ ᱟᱛᱳ ᱨᱮᱜᱮ ᱠᱚ ᱢᱤᱫᱴᱮᱡ ᱠᱚ ᱜᱚᱡᱮᱭᱟ ᱟᱫᱚ ᱮᱱᱦᱤᱞᱳᱜ ᱪᱟᱞᱟᱣ ᱞᱮᱱᱟ ᱠᱚ ᱚᱲᱟᱜ ᱚᱲᱟᱜ ᱚᱠᱚᱭ ᱛᱤᱱᱟᱹᱜ ᱜᱟᱱ ᱯᱮ ᱦᱟᱛᱟᱣᱟ
ᱚ
ᱟᱞᱮ ᱦᱚᱸ ᱠᱟᱹᱴᱤᱡ ᱞᱟᱹᱭ ᱠᱟᱜᱼᱟ ᱞᱮ
ᱟᱪᱪᱷᱟ ᱦᱮᱸ ᱡᱚᱢ ᱦᱚᱸ ᱜᱮᱭᱟ
ᱦᱮᱸ᱾ ᱟᱫᱚ ᱵᱮᱥᱤ ᱡᱚᱢ ᱦᱚᱸ ᱵᱟᱝ ᱜᱟᱱᱚᱜᱼᱟ ᱱᱚᱣᱟ ᱫᱚ ᱱᱮᱛᱟᱨ ᱫᱤᱱ ᱫᱚ᱾
ᱦᱮᱸ ᱵᱟᱝ ᱜᱟᱱᱚᱜᱼᱟ ᱜᱚᱨᱚᱢ ᱠᱟᱱᱟ ᱡᱮ
ᱦᱩᱸ ᱞᱟᱡ ᱠᱚ ᱵᱟᱹᱲᱤᱡ ᱮᱢᱟᱱᱚᱜᱼᱟ
ᱦᱮᱸ ᱟᱯᱮ ᱥᱮᱫ ᱫᱚ ᱪᱮᱫ ᱵᱩᱨᱩ ᱡᱟᱭᱜᱟ ᱠᱟᱱᱟ ᱥᱮ ᱪᱮᱫ?
ᱦᱮᱸ ᱦᱮᱸ ᱟᱞᱮ ᱫᱚ ᱵᱩᱨᱩ ᱡᱟᱭᱜᱟ
ᱟᱪᱪᱷᱟ
ᱚᱱᱟ ᱚᱱᱟᱛᱮ ᱥᱮ ᱚᱲᱟᱜ ᱠᱚᱨᱮ ᱴᱟᱣᱟᱨ ᱠᱚ ᱵᱟᱭ ᱧᱟᱢ ᱛᱟᱞᱮᱭᱟ ᱚᱱᱟᱛᱮ ᱵᱟᱹᱫᱽ ᱵᱟᱹᱭᱦᱟᱹᱲ ᱥᱮᱱ ᱦᱮᱡ ᱠᱟᱛᱮᱫ ᱱᱤᱱᱠᱟᱹ ᱜᱚᱞᱯᱚ ᱦᱩᱭᱩᱜᱼᱟ᱾
ᱟᱨ ᱱᱚᱣᱟ ᱮᱯ ᱨᱮᱫᱚ ᱠᱟᱹᱴᱤᱡ ᱴᱟᱣᱟᱨ ᱛᱮᱫᱚ ᱵᱟᱝ ᱪᱟᱞᱟᱜ ᱠᱟᱱᱟ᱾ᱟᱫᱚ ᱡᱟᱹᱥᱛᱤ ᱴᱟᱣᱟᱨ ᱞᱟᱜᱟᱜ ᱠᱟᱱᱟ᱾
ᱡᱟᱹᱥᱛᱤ ᱜᱮ ᱞᱟᱜᱟᱜ ᱠᱟᱱᱟ᱾ ᱟᱞᱮᱥᱮᱫ ᱫᱚ ᱡᱟᱦᱟᱸ ᱛᱤᱱᱟᱹᱜ ᱜᱮᱤ ᱧᱟᱢᱟᱭ ᱧᱟᱢ ᱫᱚ
ᱚᱱᱟᱛᱮ ᱤᱱᱠᱟᱹ ᱛᱟᱨᱟᱥᱤᱧ ᱵᱮᱲᱟ ᱚᱱᱟᱛᱮ ᱛᱟᱨᱟᱥᱤᱧ ᱵᱮᱲᱟ ᱜᱮ ᱱᱤᱱᱠᱟᱹ ᱵᱟᱦᱨᱮ ᱥᱮᱫ ᱚᱰᱚᱠᱚᱜ ᱦᱩᱭᱩᱜᱼᱟ ᱟᱨ ᱚᱱᱟ ᱜᱚᱞᱯᱚ ᱵᱟᱲᱟᱭ ᱦᱩᱭᱩᱜᱼᱟ᱾ ᱮᱯᱮ
ᱟᱪᱪᱷᱟ
ᱛᱮᱦᱮᱧ ᱫᱚ ᱚᱱᱟ ᱠᱟᱹᱢᱤ ᱵᱟᱲᱟ ᱠᱮᱫ ᱛᱮ ᱟᱹᱰᱤ ᱰᱟᱦᱤᱥᱮᱱ ᱵᱟᱞᱤᱧ ᱪᱟᱞᱟᱣ ᱟᱠᱟᱱᱟ ᱠᱷᱮᱞ ᱵᱟᱲᱟᱭ ᱜᱮᱭᱟᱞᱤᱧ ᱠᱟᱹᱴᱤᱡ ᱵᱚᱞ ᱠᱷᱮᱞ ᱮᱢᱱᱤ ᱠᱟᱴᱤᱡ ᱥᱚᱨᱤᱨ ᱦᱚᱲᱢᱚ ᱵᱟᱜᱟᱣ ᱞᱟᱹᱜᱤᱫ, ᱮᱢᱱᱤ ᱦᱚᱲᱢᱚ ᱴᱷᱤᱠ ᱛᱟᱦᱮᱱ ᱞᱟᱹᱜᱤᱫ ᱫᱟᱹᱲ ᱵᱟᱲᱟᱭ ᱦᱩᱭᱩᱜᱼᱟ ᱟᱫᱚ ᱚᱱᱮ ᱠᱟᱹᱢᱤ ᱦᱩᱭ ᱮᱱᱟ
ᱦᱮᱸ
ᱟᱫᱚ ᱱᱚᱜᱼᱚᱭ ᱠᱟᱹᱢᱤ ᱦᱩᱭᱱᱟ ᱛᱚ ᱟᱫᱚ ᱠᱟᱹᱴᱤᱡ ᱴᱟᱭᱤᱢ ᱠᱚ ᱠᱟᱹᱴᱤᱡ ᱚᱵᱷᱟᱨᱮᱱ ᱠᱷᱟᱱ ᱫᱚ ᱟᱫᱚ ᱛᱮᱦᱮᱧ ᱫᱚ ᱵᱟᱹᱞᱤᱧ ᱪᱟᱞᱟᱣ ᱞᱮᱱᱟ ᱚᱱᱟ ᱵᱟᱹᱭᱦᱟᱹᱲ ᱥᱮᱫ ᱜᱮᱞᱤᱧ ᱦᱮᱡ ᱟᱠᱟᱱᱟ
ᱟᱪᱪᱷᱟ
ᱠᱷᱮᱛ ᱠᱚ ᱠᱟᱹᱴᱤᱡ ᱧᱮᱞ ᱵᱟᱲᱟ ᱦᱩᱭᱩᱜ ᱠᱟᱱᱟ ᱪᱮᱸᱬᱮ ᱠᱚᱠᱚ ᱯᱟᱥᱠᱟ ᱵᱟᱲᱟᱣ ᱠᱟᱫᱟ ᱠᱚ ᱚᱱᱟ ᱪᱟᱨᱟ ᱠᱚ ᱮᱢ ᱦᱩᱭᱞᱮᱱᱟ ᱛᱚ
ᱦᱮᱸ ᱤᱱᱟᱹ ᱠᱷᱚᱱ ᱟᱨ ᱮᱴᱟᱜ ᱠᱟᱹᱢᱤ ᱫᱟ ᱵᱟᱹᱱᱩᱜ ᱜᱮᱭᱟ ᱤᱥᱠᱩᱞ ᱠᱚᱫᱚ
ᱦᱮᱸ ᱯᱟᱲᱦᱟᱣ ᱵᱟᱲᱟᱜ ᱜᱮᱭᱟᱞᱤᱧ
ᱟᱪᱪᱷᱟ
ᱛᱟᱯᱚᱨᱮ ᱱᱤᱛᱚᱝ ᱫᱚ ᱚᱲᱟᱜ ᱞᱤᱧ ᱦᱮᱡ ᱟᱠᱟᱱᱟ ᱵᱟᱨᱦᱮ ᱨᱮ ᱜᱮᱞᱤᱧ ᱛᱟᱦᱮᱱᱟ ᱟᱫᱚ ᱚᱲᱟᱜ ᱦᱮᱡ ᱦᱩᱭ ᱟᱠᱟᱱᱟ
ᱵᱟᱨᱦᱮ ᱨᱮ ᱵᱮᱱ ᱯᱟᱲᱦᱟᱜ ᱠᱟᱱᱟ ᱛᱚᱵᱮ ᱵᱟᱨᱦᱮ ᱨᱮ ᱦᱮᱸ
ᱟᱫᱚ ᱚᱱᱮ ᱟᱭᱳᱣᱟᱜ ᱪᱮᱫ ᱠᱚ ᱤᱭᱟᱹ ᱯᱷᱤᱞᱟᱯ ᱦᱩᱭᱩᱜ ᱠᱟᱱ ᱫᱚ ᱚᱱᱟ ᱠᱚᱞᱤᱧ ᱦᱮᱡ ᱟᱠᱟᱱᱟ ᱯᱷᱤᱞᱟᱯ ᱵᱟᱲᱟ ᱠᱟᱜ ᱛᱟᱭᱟᱞᱤᱧ ᱥᱚᱨᱠᱟᱨ ᱠᱚ ᱪᱮᱫ ᱠᱚᱠᱚ ᱮᱢᱚᱜ ᱠᱟᱱ ᱫᱚ
ᱦᱳᱭ ᱮᱢ ᱢᱟᱠᱚ ᱮᱢᱚᱜ ᱠᱟᱱ ᱜᱮᱭᱟ ᱧᱟᱢ ᱦᱚᱲ ᱫᱚᱠᱚ ᱧᱟᱢᱮᱫ ᱠᱟᱱ ᱜᱮᱭᱟ ᱵᱟᱝ ᱦᱚᱲ ᱫᱚ ᱵᱟᱠᱚ ᱧᱟᱢᱮᱫᱼᱟ
ᱦᱮᱸ
ᱦᱮᱸ
ᱚᱱᱟ ᱜᱮᱞᱤᱧ ᱯᱷᱤᱞᱟᱯ ᱵᱟᱲᱟ ᱠᱟᱫᱟ ᱟᱫᱚ ᱪᱟᱞᱟᱜ ᱦᱩᱭᱩᱜᱼᱟ ᱚᱱᱟ ᱯᱚᱨᱚᱵᱽ ᱛᱟᱵ ᱞᱮᱱᱠᱷᱟᱱ ᱜᱮ
ᱟᱪᱪᱷᱟ
ᱟᱨ ᱢᱤᱫᱴᱟᱝ ᱵᱟᱯᱞᱟ ᱚᱲᱟᱜ ᱦᱮᱱᱟᱜᱼᱟ ᱠᱟᱹᱠᱤ ᱦᱚᱲᱟᱜ ᱟᱫᱚ ᱚᱱᱟ ᱡᱚᱢ ᱵᱟᱲᱟ ᱠᱟᱛᱮᱫ
ᱵᱟᱯᱞᱟ ᱚᱲᱟ ᱱᱮᱛᱟᱨ ᱦᱚᱸᱠᱚ ᱵᱟᱯᱞᱟᱜ ᱠᱟᱱ ᱜᱮᱭᱟ ᱥᱮ
ᱦᱮᱸ ᱵᱟᱯᱞᱟᱜ ᱠᱟᱱ ᱜᱮᱭᱟ ᱠᱚ
ᱟᱪᱪᱷᱟ ᱵᱟᱭ ᱫᱟᱜ ᱞᱮᱠᱷᱟᱡ ᱟᱛᱮ ᱵᱮᱥ ᱜᱮᱭᱟ ᱟᱨᱮ ᱫᱟᱜ ᱞᱮᱠᱷ ᱟᱡ ᱜᱮᱛᱚᱢ ᱦᱩᱭᱩᱜ-ᱟ
ᱟᱨ ᱱᱤᱛᱚᱝ ᱫᱚ ᱫᱟᱜ ᱫᱤᱱ ᱠᱟᱱ ᱜᱮᱭᱟ ᱫᱟᱜ ᱫᱤᱱ ᱦᱚ ᱥᱮᱴᱮᱨ ᱦᱤᱡᱩᱜ ᱠᱟᱱᱟ ᱫᱟᱜ ᱜᱮᱭᱟᱭ ᱦᱟᱸᱜ
ᱫᱟᱜ ᱜᱮᱭᱟᱭ ᱦᱟᱜ ᱫᱟᱜ ᱫᱚ
ᱦᱩᱸᱜ ᱩᱸ ᱟᱵᱮᱱ ᱫᱚ ᱪᱮᱫ ᱠᱚᱵᱮᱱ ᱠᱟᱹᱢᱤ ᱵᱟᱲᱟᱭᱟ ᱟᱨ
ᱪᱮᱫ ᱦᱚ ᱠᱟᱹᱢᱤ ᱫᱚ ᱵᱟᱹᱞᱤᱧ ᱠᱟᱹᱢᱤᱭᱮᱫᱼᱟ ᱱᱮᱝᱠᱟ ᱟᱭᱩᱵ ᱵᱮᱞᱟ ᱟᱭᱩᱵ ᱵᱮᱞᱟ ᱡᱟᱞᱤ ᱜᱤᱫᱽᱨᱟᱹ ᱠᱚᱞᱤᱧ ᱴᱤᱭᱥᱚᱱ ᱵᱟᱲᱟᱭᱮᱫ ᱠᱚᱣᱟ ᱤᱱᱟᱹᱜᱮ ᱦᱮᱸ
ᱱᱟᱯᱟᱭ ᱠᱟᱛᱷᱟ
ᱤᱱᱟᱹ ᱠᱚᱜᱮᱞᱤᱧ ᱠᱟᱹᱢᱤᱭᱮᱫᱼᱟ, ᱤᱱᱟᱹ ᱠᱷᱚᱱ ᱮᱴᱟᱜᱟᱜ ᱫᱚ ᱵᱟᱹᱞᱤᱧ ᱠᱟᱹᱢᱤᱭᱮᱫᱟ ᱪᱮᱫ ᱦᱚᱸ
ᱟᱹᱞᱤᱧ ᱦᱚᱸ ᱟᱹᱛᱩ ᱚᱲᱟᱜ ᱠᱚᱨᱮ ᱠᱚ ᱢᱮᱛᱟᱞᱤᱧ ᱠᱟᱱᱟ ᱯᱟᱲᱦᱟᱣ ᱠᱚᱵᱤᱱ ᱟᱫᱚ ᱚᱱᱮ ᱦᱟᱱ ᱛᱮᱨᱮ ᱠᱟᱴᱤᱡ ᱠᱟᱢᱤ ᱠᱳ ᱤᱭᱟᱹᱠᱩ ᱦᱮᱱᱟᱜ ᱛᱮ ᱟᱫᱚ ᱚᱱᱟ ᱠᱚᱞᱤᱧ ᱪᱟᱵᱟ ᱞᱮᱜᱮ ᱛᱟᱯᱚᱨᱮ ᱦᱟᱸᱜ ᱞᱤᱧ ᱯᱟᱲᱦᱟᱣ ᱠᱚᱣᱟ
ᱦᱳᱭᱛᱚ ᱱᱤᱡᱮᱨᱟᱜ ᱦᱚ ᱵᱟᱝ ᱟᱹᱣᱨᱤ ᱪᱟᱵᱟᱜ ᱨᱮᱫᱚ ᱯᱨᱚᱵᱞᱮᱢ ᱧᱚᱜ ᱜᱮ ᱪᱮᱫᱟᱜ ᱵᱟᱝ ᱞᱮᱡᱮᱨᱟ
ᱦᱩ
ᱥᱚᱢᱚᱭ ᱠᱚ ᱵᱟᱝ ᱠᱩᱞᱟᱹᱜᱼᱟ
ᱦᱮᱸ
ᱦᱮᱸ
ᱟᱫᱚ ᱵᱟᱵᱟ ᱵᱟᱵᱟᱭ ᱯᱟᱲᱦᱟᱣ ᱵᱟᱲᱟᱭᱮᱫ ᱠᱚ ᱛᱟᱦᱮᱫ ᱟᱫᱚ ᱟᱛᱩ ᱚᱲᱟᱜ ᱠᱚᱨᱮ ᱫᱚ ᱚᱱᱠᱟ ᱠᱟᱹᱣᱰᱤ ᱠᱚ ᱵᱟᱠᱚ ᱮᱢᱚᱜᱼᱟ ᱛᱟᱹᱣ ᱵᱟᱵᱟᱭ ᱢᱮᱱᱮᱫ ᱛᱟᱦᱮᱸᱱ ᱦᱤᱡᱩᱜ ᱯᱮ ᱯᱟᱲᱦᱟᱜ ᱛᱮ ᱯᱤᱨᱤ ᱛᱮᱜᱮᱧ ᱯᱟᱲᱦᱟᱣ ᱯᱮᱭᱟ ᱟᱫᱚ ᱛᱟᱹᱣ ᱜᱤᱫᱽᱨᱟᱹ ᱵᱟᱠᱚ ᱠᱩᱢ ᱠᱩᱞᱮᱫ ᱠᱚᱣᱟ ᱠᱚ
ᱟᱪᱪᱷᱟ
ᱵᱟᱭᱨᱮ ᱠᱩ ᱠᱩᱞᱮᱫ ᱠᱚᱣᱟ
ᱦᱮ ᱵᱟᱨᱦᱮ ᱠᱚ ᱠᱚᱞᱮᱫ ᱠᱚᱣᱟ
ᱦᱩ ᱟᱛᱳ ᱚᱲᱟᱜ ᱠᱚᱨᱮ ᱫᱚ ᱵᱟᱠᱚ ᱢᱟᱱᱮ ᱢᱚᱱᱮᱭᱟᱠᱚ ᱠᱟᱱᱟ ᱠᱚ
ᱦᱮ
ᱛᱟᱦᱞᱮ ᱛᱮᱦᱮᱧ ᱫᱚ ᱪᱮᱫ ᱯᱮ ᱩᱛᱩ ᱞᱮᱫᱟ ᱫᱤᱱ ᱵᱮᱲᱟ ᱫᱚ
ᱟᱹᱞᱩ ᱞᱮ ᱩᱛᱩ ᱞᱮᱜ-ᱟ
ᱩᱻ
ᱦᱳᱭ ᱟᱞᱩ ᱞᱮ ᱩᱛᱩ ᱞᱮᱜ-ᱟ ᱟᱞᱩ ᱩᱛᱩ ᱟᱛᱮ ᱜᱮᱞᱮ ᱡᱚᱢ ᱠᱮᱜ-ᱟ ᱟᱨᱚ ᱤᱥᱠᱩᱞ ᱠᱚ ᱦᱚᱦᱚ ᱞᱮᱜ-ᱟ ᱛᱚ ᱟᱞᱮ ᱫᱚ ᱚᱸᱰᱮ ᱥᱠᱩᱞ ᱠᱚᱨᱮ ᱜᱮᱞᱮ ᱡᱚᱢ ᱠᱮᱫᱟ ᱟᱨᱞᱮ ᱦᱮᱡ ᱮᱱᱟ ᱟᱫᱚ ᱦᱳᱭ
ᱟᱞᱮ ᱦᱚᱸ ᱟᱞᱩ ᱠᱚ ᱵᱷᱟᱹᱡᱤ ᱞᱮᱫ ᱛᱟᱞᱮᱭᱟ ᱟᱨ ᱢᱩᱱᱜᱟᱹ ᱟᱲᱟᱜ ᱠᱚ ᱛᱤᱠᱤ ᱞᱮᱫ ᱛᱟᱞᱮᱭᱟ
ᱦᱚ
ᱚᱱᱟᱜᱮ ᱡᱚᱢ ᱦᱩᱭ ᱠᱟᱱᱟ
ᱟᱪᱪᱷᱟ
ᱟᱨ ᱟᱹᱭᱩᱵ ᱪᱮᱫ ᱦᱩᱭᱩᱜ ᱠᱟᱱᱟ ᱚᱱᱮ ᱡᱤᱞ ᱥᱮ ᱪᱮᱫ ᱠᱳ ᱟᱹᱜᱩ ᱠᱟᱜ-ᱟ ᱡᱩᱫᱤ ᱚᱱᱟ ᱦᱩᱭᱩᱜ-ᱟ
ᱟᱪᱪᱷᱟ
ᱟᱨ ᱵᱟᱠᱷᱟᱱ ᱮᱢᱱᱤ ᱟᱞᱩ ᱫᱚ ᱦᱮᱱᱟᱜ ᱜᱮᱭᱟ ᱟᱞᱩ ᱡᱟᱦᱱᱟᱜ ᱵᱮᱸᱜᱟᱲ ᱠᱚ ᱢᱮᱥᱟ ᱠᱟᱛᱮᱫ
ᱦᱮ ᱤᱱᱟᱹᱠᱳ ᱚᱲᱟᱜ ᱨᱮ ᱛᱟᱦᱮᱱ ᱠᱷᱟᱱ ᱢᱟ ᱵᱮᱥ ᱜᱮᱭᱟ
ᱦᱮ ᱚᱱᱠᱟ ᱫᱚᱞᱮ ᱨᱚᱦᱚᱭ ᱠᱟᱫ ᱜᱮᱭᱟ ᱞᱮ ᱚᱱᱮ ᱚᱲᱟᱜ ᱡᱚᱢ ᱞᱮᱠᱟ ᱫᱚ ᱦᱟᱱᱟ ᱱᱟᱣᱟ ᱥᱚᱵᱽᱡᱤ ᱠᱚᱫᱚ ᱦᱮᱱᱟᱜ ᱜᱮᱭᱟ ᱚᱲᱟᱜ ᱡᱚᱢ ᱥᱩᱢᱩᱝ ᱜᱮ ᱟᱹᱠᱷᱨᱤᱧ ᱞᱟᱹᱜᱤᱫ ᱫᱚ ᱵᱟᱝ ᱾
ᱟᱨ ᱡᱟᱦᱟᱸᱭ ᱡᱚᱢ ᱥᱩᱢᱩᱝ ᱦᱩᱭ ᱞᱮᱱᱠᱷᱟᱡ ᱤᱱᱟᱹᱜᱮ ᱟᱭᱢᱟ ᱾
ᱦᱮᱸ ᱾
ᱦᱮᱸ ᱾ ᱟᱞᱮ ᱟᱹᱰᱤ ᱡᱟᱹᱥᱛᱤ ᱫᱚ ᱵᱟᱞᱮ ᱪᱟᱥ ᱜᱮᱭᱟ, ᱡᱚᱛᱚᱱᱟᱜ ᱟᱹᱰᱤ ᱡᱟᱹᱥᱛᱤ ᱡᱟᱹᱨᱩᱣᱟ ᱡᱮ ᱡᱟᱹᱥᱛᱤ ᱜᱮᱞᱮ ᱪᱟᱥ ᱞᱮᱠᱷᱟᱡ ᱫᱚ ᱾
ᱦᱩᱸ, ᱥᱚᱢᱚᱭ ᱮᱢ ᱞᱟᱜᱟᱜ-ᱟ ᱚᱱᱟ ᱦᱚᱸ ᱾
ᱥᱚᱢᱚᱭ ᱵᱟᱝ ᱠᱩᱞᱟᱹᱜ-ᱟ ᱾
ᱦᱩᱸ ᱾
ᱦᱩᱸ ᱾
ᱟᱞᱟᱝᱟ ᱦᱚᱸ ᱵᱟᱹᱭ ᱵᱟᱹᱭᱛᱮ ᱴᱟᱭᱤᱢ ᱥᱚᱢᱚᱭ ᱫᱚ ᱦᱩᱭ ᱤᱫᱤᱜ ᱠᱟᱱᱟ ᱦᱟᱸᱜ ᱾
ᱦᱳᱭ ᱦᱩᱭ ᱤᱫᱤᱜ ᱠᱟᱱᱟ ᱾
ᱦᱮᱸ ᱾ ᱚᱱᱠᱟ ᱜᱮ ᱟᱨᱚ ᱨᱚᱯᱚᱲ ᱦᱩᱭᱩᱜ-ᱟ ᱡᱟᱦᱟ ᱛᱤᱥ
ᱵᱟᱹᱞᱤᱧ ᱵᱩᱡᱟᱹᱣ ᱞᱮᱜ-ᱟ ᱱᱟᱦᱟᱜ
ᱢᱟᱱᱮ ᱱᱚᱣᱟ ᱤᱭᱟᱹ ᱨᱮᱱᱟᱜ ᱠᱚᱞ ᱨᱮᱱᱟᱜ ᱢᱮᱱ ᱫᱟᱹᱞᱤᱧ ᱥᱚᱢᱚᱭ ᱦᱩᱭ ᱦᱩᱭ ᱤᱫᱤᱜ ᱠᱟᱱᱟ ᱦᱟᱸᱜ ᱾
ᱦᱳᱭ ᱦᱳᱭ, ᱦᱮᱸ ᱾
ᱟᱨᱚ ᱦᱟᱸᱜ ᱟᱨᱦᱚᱸ ᱦᱟᱸᱜ ᱟᱨᱚ ᱦᱟᱸᱜ ᱡᱟᱦᱟᱸ ᱛᱤᱥ ᱤᱱᱠᱟᱹ ᱨᱚᱯᱚᱲ ᱵᱟᱲᱟ ᱦᱩᱭᱩᱜᱼᱟ ᱾
ᱦᱮᱸ, ᱟᱨᱦᱚ ᱚᱠᱟ ᱦᱤᱞᱳᱜ ᱦᱟᱸᱜ ᱨᱚᱯᱚᱲ ᱵᱟᱲᱟ ᱦᱩᱭᱩᱜ-ᱟ ᱾
ᱦᱩᱸ, ᱟᱹᱞᱤᱧ ᱫᱚ ᱩᱱᱤ ᱛᱟᱨᱟᱥᱤᱧ ᱜᱮᱞᱤᱧ ᱧᱮᱞ ᱦᱤᱡᱩᱜ ᱾ ᱴᱟᱣᱟᱨ ᱠᱚᱫᱚ ᱵᱟᱭ ᱧᱟᱢ ᱟᱥᱮ ᱚᱲᱟᱜ ᱨᱮᱫᱚ ᱟᱫᱚ ᱛᱟᱨᱟᱥᱤᱧ ᱵᱮᱲᱟᱭ ᱟᱹᱰᱤ ᱵᱟᱨᱦᱮ ᱥᱮ ᱚᱰᱚᱠ ᱦᱩᱭᱩᱜ-ᱟ ᱾
ᱟᱪᱪᱷᱟ, ᱟᱹᱞᱤᱧ ᱢᱟ ᱚᱠᱛᱚ ᱜᱮ ᱵᱟᱹᱞᱤᱧ ᱧᱟᱢᱟ, ᱵᱟᱝ ᱠᱩᱞᱟᱹᱜ-ᱟ ᱾ ᱚᱲᱟᱜ ᱨᱮᱱᱟᱜ ᱠᱟᱹᱢᱤ ᱠᱟᱹᱢᱤ ᱛᱮᱜᱮ ᱪᱟᱵᱟᱜ-ᱟ ᱚᱠᱛᱚ ᱫᱚ ᱾ ᱵᱟᱹᱞᱤᱧ ᱧᱟᱢᱟ ᱾
ᱦᱮᱸᱛᱚ ᱛᱟᱦᱚᱞᱮ ᱞᱤᱧ ᱫᱚᱦᱚᱭᱮᱫ-ᱟ ᱾
ᱦᱳᱭ ᱢᱟ ᱾
ᱦᱮᱸ, ᱴᱷᱤᱠ ᱠᱟᱱ ᱜᱮᱭᱟ ᱛᱟᱦᱞᱮ ᱾
ᱴᱷᱤᱠᱟᱹᱧ ᱧᱟᱢᱟ